ᱦᱮᱞᱳ ᱦᱮᱸ ᱤᱧᱟᱹᱜ ᱨᱚᱲ ᱟᱸᱡᱚᱢᱚᱜ ᱠᱟᱱᱟ ᱥᱮ
ᱦᱮᱸ ᱟᱸᱡᱚᱢᱚᱜ ᱠᱟᱱᱟ
ᱡᱚᱦᱟᱨ ᱜᱮ
ᱦᱮᱸ ᱡᱚᱦᱟᱨ ᱜᱮ ᱟᱨ ᱪᱮᱫ ᱠᱚᱵᱤᱱ ᱪᱤᱠᱟᱹ ᱵᱟᱲᱟᱭᱮᱫᱼᱟ?
ᱪᱮ ᱵᱟᱝ ᱱᱤᱛᱚᱜ ᱫᱚ ᱱᱚᱜᱼᱚᱭ ᱯᱷᱟᱸᱠᱟ ᱥᱮᱫ ᱢᱟᱱᱮ ᱜᱚᱰᱟ ᱥᱮᱫ ᱦᱮᱡ ᱦᱩᱭ ᱟᱠᱟᱱᱟ ᱢᱮᱨᱚᱢ ᱠᱚ ᱟᱹᱜᱩ ᱦᱩᱭ ᱟᱠᱟᱱᱟ ᱜᱩᱯᱤ ᱵᱟᱲᱟ ᱦᱩᱭᱩᱜ ᱠᱟᱱᱟ ᱛᱮᱦᱮᱧ ᱫᱚ
ᱚ ᱟᱪᱪᱷᱟ ᱱᱟᱯᱟᱭ ᱜᱮ ᱛᱤᱱᱟᱹᱜ ᱜᱟᱱ ᱢᱮᱨᱚᱢ ᱰᱟᱝᱨᱤ ᱠᱚ ᱦᱮᱱᱟᱜ ᱠᱚ ᱛᱟᱵᱮᱱᱟ ᱛᱟᱦᱚᱞᱮ?
ᱵᱤᱥᱤ ᱫᱚ ᱵᱟᱹᱱᱩᱜ ᱠᱚᱣᱟ ᱢᱮᱨᱚᱢ ᱫᱚ ᱦᱮᱱᱟᱜ ᱠᱚᱣᱟ ᱵᱟᱨᱚᱴᱤ ᱟᱨ ᱰᱟᱝᱨᱤ ᱫᱚ ᱵᱟᱨᱭᱟ ᱦᱮᱱᱟᱜ ᱠᱤᱱᱟ
ᱚ ᱟᱪᱪᱷᱟ
ᱦᱩᱸ
ᱟᱨ ᱚᱱᱠᱟ ᱮᱴᱟᱜ ᱠᱤᱪᱷᱩ ᱫᱚ ᱵᱟᱝ ᱯᱮ ᱟᱹᱥᱩᱞ ᱠᱟᱜ ᱠᱚᱣᱟᱹ?
ᱮᱴᱟᱜ ᱠᱤᱪᱷᱩ ᱫᱚᱻ ᱵᱟᱝ ᱥᱤᱢ ᱢᱟᱹ ᱢᱮᱱᱟᱜ ᱠᱚ ᱜᱮᱭᱟ ᱟᱨ ᱵᱷᱤᱰᱤ ᱯᱷᱤᱰᱤ ᱫᱚ ᱵᱟᱞᱮ ᱟᱹᱥᱩᱞ ᱠᱟᱹ ᱠᱚᱣᱟ ᱱᱩᱠᱩ ᱜᱮ
ᱚ ᱟᱪᱪᱷᱟ ᱩᱱᱠᱩ ᱥᱩᱠᱨᱤ ᱮᱢᱟᱱ ᱠᱚ?
ᱵᱟ ᱥᱩᱠᱨᱤ ᱠᱚᱫᱚ ᱵᱟᱞᱮ ᱟᱹᱥᱩᱞ ᱟᱠᱟᱫ ᱠᱚᱣᱟ ᱟᱫᱚ ᱱᱩᱠᱩ ᱜᱮ ᱛᱮᱦᱮᱧ ᱫᱚ ᱜᱩᱯᱤ ᱵᱟᱲᱟ ᱦᱩᱭᱩᱜ ᱠᱟᱱᱟ ᱦᱟᱸᱜ ᱠᱷᱟᱱ
ᱚ ᱟᱪᱪᱷᱟ ᱛᱟᱦᱚᱞᱮ ᱤᱧ ᱫᱚ ᱪᱤᱠᱟᱹ ᱦᱚᱸ ᱵᱟᱝ ᱱᱚᱜᱼᱚᱭ ᱚᱲᱟᱜ ᱠᱚᱨᱮ ᱜᱮ ᱦᱤᱱᱟᱹᱧᱟ ᱠᱟᱹᱢᱤ ᱠᱚᱠᱚ ᱥᱮᱱ ᱠᱟᱱᱟᱹᱻ ᱦᱩᱲᱩ ᱠᱚᱠᱚ ᱨᱚᱦᱚᱭ ᱵᱟᱲᱟᱭᱮᱫ ᱛᱟᱞᱮᱭᱟ ᱤᱧ ᱫᱚ ᱵᱟᱹᱧ ᱪᱟᱞᱟᱣ ᱟᱠᱟᱱᱟ ᱛᱮᱦᱤᱧ ᱫᱚ
ᱟᱪᱪᱷᱟᱼᱟᱪᱪᱷᱟ ᱦᱮᱸ ᱛᱚ
ᱟᱨ ᱚᱠᱟ ᱥᱮᱫ ᱵᱮᱱ ᱤᱫᱤ ᱠᱟᱫ ᱠᱚᱣᱟ ᱢᱟᱱᱮ ᱠᱷᱮᱛ ᱵᱟᱹᱫᱽ ᱥᱮᱡ ᱥᱮ ᱵᱤᱨ ᱠᱚ ᱥᱮᱫ?
ᱵᱟᱝᱟ ᱛᱮᱦᱮᱧ ᱫᱚ ᱱᱚᱣᱟ ᱠᱷᱮᱛ ᱵᱟᱹᱫᱽ ᱥᱮᱫ ᱜᱮ ᱟᱹᱜᱩ ᱦᱩᱭ ᱠᱟᱱᱟᱹ ᱟᱫᱚ ᱫᱟᱜ ᱠᱚ ᱩᱱᱟᱹᱜ᱾ ᱵᱟᱭ ᱫᱟᱜ ᱟᱠᱟᱫᱟ ᱛᱚ ᱟᱫᱚ ᱨᱚᱦᱚᱲ ᱜᱮᱭᱟ ᱟᱨᱠᱤ ᱠᱷᱮᱛ ᱵᱟᱹᱫᱽ ᱠᱚᱦᱚᱸ ᱱᱚᱣᱟ ᱠᱚᱨᱮ ᱜᱮᱠᱚ ᱟᱹᱛᱤᱧ ᱠᱟᱱᱟ ᱟᱨ ᱢᱟᱱᱮ ᱫᱟᱜ ᱞᱮᱠᱷᱟᱱᱮ ᱫᱟᱜ ᱡᱟᱹᱲᱤ ᱠᱚᱫᱚ ᱩᱱᱟᱹᱜ ᱵᱟᱭ ᱫᱟᱜ ᱡᱟᱹᱲᱤ ᱠᱟᱫᱟ ᱦᱟᱜ ᱠᱷᱟᱱ ᱱᱚᱛᱮ ᱫᱚ ᱦᱚᱞᱟ ᱢᱟᱫᱷᱮᱨ ᱜᱮ ᱫᱟᱜ ᱠᱮᱜ ᱟᱭ ᱛᱮᱦᱮᱧ ᱫᱚ ᱥᱤᱛᱩᱝ ᱠᱟᱜ ᱟᱭ ᱦᱟᱸᱜ ᱠᱷᱟᱱ ᱛᱮᱦᱮᱧ ᱫᱚ
ᱦᱳᱭ ᱟᱞᱮ ᱥᱮᱫ ᱫᱚ ᱫᱟᱜ ᱡᱟᱹᱲᱤ ᱠᱚᱫᱚ ᱵᱟᱹᱲᱛᱤ ᱧᱚᱜ ᱜᱮ ᱦᱩᱭ ᱠᱟᱱᱟ ᱱᱮᱜ ᱮ ᱞᱟᱦᱟ ᱧᱚᱜ ᱠᱷᱚᱱᱟᱜ ᱜᱮ ᱱᱤᱛᱳᱜ ᱛᱮᱫᱚ ᱨᱚᱦᱚᱭ ᱠᱚᱠᱚ ᱯᱩᱨᱟᱹᱣ ᱟᱹᱜᱩᱭᱮᱫ-ᱟ᱾
ᱚ ᱟᱪᱪᱷᱟ ᱟᱪᱪᱷᱟ ᱟᱪᱪᱷᱟ ᱟᱯᱮ ᱦᱚᱸᱯᱮ ᱪᱟᱵᱟᱭᱮᱫ-ᱟ ᱛᱟᱦᱚᱞᱮ
ᱦᱩᱸ ᱟᱨ ᱵᱟᱨ ᱯᱮ ᱫᱤᱱ ᱠᱷᱟᱱ ᱜᱮᱞᱮ ᱪᱟᱵᱟᱭᱟ ᱟᱞᱮ ᱫᱚ
ᱟᱪᱪᱷᱟ ᱟᱞᱮ ᱥᱮᱫ ᱢᱟ ᱱᱮᱜ ᱮ ᱠᱚ ᱟᱨᱚᱢᱵᱷᱚᱭᱮᱫ-ᱟ᱾
ᱚ ᱟᱪᱪᱷᱟ ᱟ ᱚᱱᱠᱟ ᱟᱯᱮ ᱥᱮᱫ ᱜᱟᱰᱟ ᱠᱚ ᱜᱟᱰᱟ ᱠᱚ ᱱᱟᱹᱭ ᱠᱚ ᱵᱟᱹᱱᱩᱜ-ᱟ?
ᱜᱟᱰᱟ ᱠᱚᱦᱚᱸ ᱢᱮᱱᱟᱜ-ᱟ ᱱᱟᱹᱭ ᱠᱚᱫᱚ ᱵᱟᱹᱱᱩᱜ ᱟ ᱦᱟᱜ ᱠᱷᱟᱱ ᱦᱚᱯᱚᱜ ᱢᱟᱱᱮ ᱦᱩᱰᱤᱧ ᱧᱚᱜ ᱜᱟᱰᱟ ᱜᱮ ᱟᱨᱠᱤ
ᱮ ᱚᱱᱠᱟ ᱫᱟᱜ ᱚᱱᱟ ᱫᱚ ᱮᱢᱱᱤ ᱛᱮᱫᱚ ᱫᱟᱜ ᱫᱚ ᱵᱟᱝ ᱟᱹᱛᱩᱜ ᱜᱮᱭᱟ ᱡᱩᱫᱤ ᱡᱟᱦᱟᱸ ᱠᱚᱨᱮ ᱫᱟᱜᱟᱭ ᱚᱱᱟ ᱫᱟᱜ ᱠᱚ ᱞᱤᱸᱜᱤ ᱠᱟᱛᱮᱜ ᱟᱹᱛᱩᱜ-ᱟ᱾
ᱦᱳᱭ ᱚᱱᱠᱟᱱ ᱜᱟᱰᱟ ᱟᱨᱠᱤ ᱢᱟᱱᱮ ᱢᱟᱨᱟᱝ ᱜᱟᱰᱟ ᱫᱚ ᱵᱟᱹᱱᱩᱜ-ᱟ᱾ ᱟᱯᱮ ᱥᱮᱫ ᱫᱚ ᱢᱮᱱᱟᱜ ᱟᱥᱮ ᱠᱮᱱᱮᱞ ᱠᱚ ᱜᱟᱰᱟ ᱠᱚ ᱱᱟᱹᱭ ᱠᱚ?
ᱟᱞᱮ ᱥᱮᱫ ᱫᱚ ᱱᱟᱹᱭ ᱦᱚᱸ ᱦᱮᱱᱟᱜ ᱟ ᱟᱨ ᱜᱟᱰᱟ ᱦᱚᱸ ᱦᱮᱱᱟᱜ-ᱟ᱾ ᱚᱱᱟ ᱦᱚᱛᱮᱜ ᱛᱮ ᱱᱮᱛᱟᱨ ᱦᱩᱲᱩ ᱨᱚᱦᱚᱭ ᱠᱚ ᱞᱟᱹᱜᱤᱫ ᱛᱮ ᱫᱟᱜ ᱠᱚ ᱫᱚ ᱵᱟᱝ ᱞᱮ ᱚᱵᱷᱟᱵᱚᱜ ᱟ
ᱚ ᱟᱪᱪᱷᱟ ᱟᱪᱪᱷᱟ ᱟᱞᱮ ᱥᱮᱫ ᱫᱚ ᱥᱮᱨᱢᱟ ᱡᱟᱹᱲᱤ ᱵᱷᱚᱨᱥᱟ ᱜᱮ ᱥᱮᱨᱢᱟ ᱫᱟᱜ ᱵᱷᱚᱨᱥᱟ ᱜᱮ ᱡᱩᱫᱤ ᱥᱮᱨᱢᱟ ᱡᱟᱹᱲᱤ ᱦᱩᱭᱱᱟ ᱮᱸᱰᱮᱠᱷᱟᱱ ᱨᱚᱦᱚᱭ ᱠᱚ ᱦᱩᱭᱱᱟ ᱟᱨ ᱵᱟᱠᱷᱟᱱ ᱫᱚ ᱵᱟᱞᱮ ᱨᱚᱦᱚᱭ ᱫᱟᱲᱮᱭᱟᱜ-ᱟ᱾
ᱚ ᱟᱪᱪᱷᱟ ᱛᱟᱦᱚᱞᱮ ᱚᱱᱠᱟ ᱫᱟᱜ ᱡᱟᱹᱲᱤ ᱠᱚ ᱡᱩᱫᱤ ᱴᱷᱤᱠ ᱴᱷᱟᱠ ᱵᱟᱝ ᱦᱩᱭᱩᱜ-ᱟ ᱛᱟᱦᱚᱞᱮ ᱛᱚ ᱦᱮᱸ ᱨᱚᱦᱚᱭ ᱠᱚᱫᱚ ᱵᱟᱝ ᱜᱟᱱᱚᱜ ᱛᱟᱯᱮᱭᱟ
ᱮᱦᱮᱜ ᱵᱟᱝ ᱜᱟᱱᱚᱜ ᱛᱟᱞᱮᱭᱟ ᱟᱫᱚ ᱱᱚᱣᱟ ᱦᱚᱯᱚᱱ ᱜᱟᱰᱟ ᱦᱚᱸᱛᱚ ᱱᱚᱣᱟ ᱠᱷᱚᱱᱟᱜ ᱦᱚᱸ ᱚᱱᱮ ᱵᱩᱨᱩ ᱰᱩᱝᱨᱤ ᱠᱷᱚᱱᱟᱜ ᱟᱛᱳ ᱦᱤᱡᱩᱜ-ᱟ ᱚᱱᱟ ᱫᱟᱜ ᱜᱮᱥᱮ ᱟᱫᱚ ᱫᱟᱜ ᱡᱟᱹᱲᱤ ᱵᱟᱝ ᱦᱩᱭ ᱞᱮᱱᱠᱷᱟᱱ ᱚᱱᱟ ᱦᱚᱸ ᱪᱤᱠᱟᱹᱛᱮ ᱟᱹᱛᱳᱜ-ᱟ᱾
ᱦᱳᱭ ᱦᱳᱭ ᱚᱱᱠᱟ ᱢᱤᱱᱤ ᱠᱚ ᱵᱟᱹᱱᱩᱜ-ᱟ?
ᱵᱟᱝᱟ ᱵᱟᱹᱱᱩᱜ-ᱟ ᱢᱤᱱᱤ ᱠᱚ ᱥᱮᱞᱚ ᱠᱳ ᱵᱟᱹᱱᱩᱜ-ᱟ
ᱦᱩᱸ
ᱟᱯᱮ ᱫᱚ ᱟᱰᱤ ᱟᱱᱟᱴ ᱨᱮᱜᱮ ᱦᱮᱱᱟᱯᱮ ᱟᱯᱮ ᱫᱚ ᱛᱟᱞᱦᱮ ᱵᱩᱨᱩ ᱫᱷᱟᱨᱮ ᱦᱚᱲ ᱠᱟᱱᱟᱯᱮ
ᱪᱮᱜᱠᱟ
ᱦᱮᱸ ᱵᱩᱜ ᱵᱩᱨᱩ ᱥᱟᱭᱤᱰ ᱢᱟᱱᱮ ᱵᱩᱨᱩ ᱫᱷᱟᱨᱮ ᱨᱮᱱ ᱦᱚᱲ ᱠᱟᱱᱟᱯᱮ
ᱦᱚᱸᱻ ᱵᱩᱨᱩ ᱫᱚ ᱵᱤᱨ ᱠᱚᱫᱚ ᱦᱮᱱᱟᱜ ᱜᱮᱭᱟ ᱵᱤᱨᱵᱩᱨᱩ ᱠᱳ ᱟᱨ ᱫᱷᱤᱨᱤ ᱢᱟᱱᱮ ᱱᱚᱛᱮ ᱢᱟ ᱫᱚ ᱫᱚᱢᱮ ᱫᱷᱤᱨᱤ ᱧᱚᱜ ᱜᱮᱭᱟ ᱛᱚ ᱚᱱᱟ ᱛᱮᱜᱮ ᱟᱨᱠᱤ
ᱚ ᱟᱪᱪᱷᱟ ᱚᱱᱟᱛᱮ ᱛᱟᱞᱦᱮ ᱚᱝᱠᱟ ᱢᱤᱱᱤ ᱠᱚᱦᱚᱸ ᱵᱟᱹᱭᱥᱟᱹᱣ ᱵᱟᱝ ᱜᱟᱱᱚᱜ-ᱟ ᱵᱟ
ᱵᱟᱝᱟ ᱟᱹᱰᱤ ᱞᱟᱛᱟᱨ ᱨᱮ ᱫᱟᱜ ᱟᱨ ᱫᱷᱤᱨᱤ ᱜᱮᱭᱟ ᱫᱚᱢᱮ
ᱟᱪᱪᱷᱟ ᱛᱟᱞᱦᱮ ᱚᱝᱠᱟ ᱟᱛ-ᱟᱹᱛᱩ ᱨᱮᱫᱚ ᱠᱚᱞ ᱠᱚ ᱦᱮᱱᱟᱜ ᱟᱥᱮ ᱵᱟᱝ ᱚᱱᱟ ᱰᱷᱮᱠᱚᱡ ᱠᱚᱞ
ᱦᱚᱸ ᱰᱷᱚᱠᱚᱡ ᱠᱚᱞ ᱫᱚ ᱢᱮᱱᱟᱜ ᱜᱮᱭᱟ ᱚᱱᱟ ᱫᱟᱜ ᱜᱮᱞᱮ ᱧᱩᱭ
ᱟᱨ ᱮᱻ ᱠᱩᱧ ᱠᱚ ᱵᱟᱹᱱᱩᱜ-ᱟ᱾
ᱠᱩᱧ ᱠᱚᱫᱚ ᱵᱟᱹᱱᱩᱜ-ᱟ ᱚᱱᱟ ᱰᱷᱚᱠᱚᱡ ᱠᱚᱞ ᱜᱮ ᱢᱮᱱᱟᱜ-ᱟ ᱟᱞᱮ ᱱᱚᱶᱟ ᱠᱚᱨᱮ ᱫᱚ ᱰᱷᱚᱠᱚᱡ ᱠᱚᱞ ᱜᱮ ᱵᱤᱥᱤ ᱠᱩᱧ ᱫᱚ ᱩᱱᱟᱹᱜ ᱫᱚ ᱵᱟᱹᱱᱩᱜ-ᱟ᱾
ᱟᱪᱪᱷᱟ ᱟᱞᱮᱥᱮᱜ ᱢᱟ ᱚᱝᱠᱟ ᱱᱟᱯᱟᱭ ᱜᱮ ᱚᱱᱟ ᱦᱚᱸ ᱤᱱᱟᱹ ᱥᱚᱢᱚᱭ ᱚᱝᱠᱟ ᱰᱷᱮᱠᱚᱡ ᱠᱚᱞ ᱠᱚᱫᱚ ᱵᱟᱹᱱᱩᱜ-ᱟ ᱚᱱᱮ ᱡᱚᱛᱚ ᱚᱲᱟᱜ ᱚᱲᱟᱜ ᱦᱮᱱᱟᱜ ᱛᱟᱠᱚᱣᱟ᱾
ᱚᱻ ᱟᱪᱪᱷᱟ ᱟᱪᱷᱟ ᱟᱞᱮ ᱥᱮᱫ ᱫᱚ ᱵᱟᱝᱟ ᱰᱷᱚᱠᱚᱡ ᱠᱚᱞ ᱜᱮ ᱟᱨᱼᱼ ᱱᱮᱛᱟᱨ ᱫᱚ ᱴᱟᱭᱤᱢ ᱠᱚᱞ ᱠᱚ ᱵᱟᱹᱭᱥᱟᱹᱣ ᱠᱟᱜ ᱞᱮᱭᱟ, ᱚᱱᱟᱼᱼ ᱜᱮᱻ ᱚᱱᱟ ᱫᱟᱜ ᱜᱮᱞᱮ ᱵᱮᱵᱚᱦᱟᱨᱟ ᱟᱨᱠᱤ ᱾
ᱟᱪᱪᱷᱟ ᱥᱚᱨᱠᱟ ᱛᱚᱨᱚᱯᱷ ᱠᱷᱚᱱᱟᱜ?
ᱦᱳᱭ ᱥᱚᱨᱼᱼ
ᱚᱱᱮ ᱡᱷᱚᱛᱚ ᱚᱲᱟᱜ ᱚᱲᱟᱜ ᱥᱮ ᱟᱛᱩ ᱨᱮ ᱚᱱᱠᱟᱼᱼ ᱢᱮᱫᱴᱮᱱ ᱵᱟᱨᱭᱟ ᱠᱟᱛᱮᱜ?
ᱵᱟᱝᱟ ᱚᱝᱠᱟ ᱫᱚ ᱵᱟᱝᱟ ᱚᱲᱟᱜ ᱚᱲᱟᱜ ᱜᱮ ᱡᱷᱚᱛᱚ ᱚᱲᱟᱜ ᱦᱚᱲᱟᱜ ᱨᱮᱜᱮ ᱢᱤᱫᱴᱟᱝ ᱠᱟᱛᱮᱜ ᱾ ᱦᱩᱸ ᱾
ᱱᱟᱯᱟᱭ ᱜᱮ ᱟᱯᱮ ᱥᱮᱫ ᱫᱚ, ᱟᱞᱮ ᱥᱮᱫ ᱫᱚ ᱚᱝᱠᱟ ᱵᱮᱵᱚᱥᱛᱷᱟ ᱠᱚᱫᱚ ᱵᱟᱹᱱᱩᱜᱼᱟ ᱾ ᱛᱚ ᱱᱤᱡᱮ ᱛᱮᱜᱮ ᱟᱞᱮ ᱥᱮᱫ ᱫᱚ ᱚᱝᱠᱟ ᱫᱟᱜ ᱨᱮᱱᱟᱜ ᱩᱱᱟᱹᱜ ᱟᱱᱟᱴ ᱵᱟᱹᱱᱩᱜᱼᱟ ᱛᱚ ᱾
ᱚᱻ ᱟᱪᱪᱷᱟ ᱟᱪᱪᱷᱟ ᱾
ᱠᱚᱢ ᱧᱚᱜ ᱛᱟᱲᱟᱣ ᱞᱮᱠᱷᱟᱱ ᱜᱮ ᱚᱱᱟ ᱫᱟᱜ ᱠᱚ ᱤᱭᱟᱹ ᱫᱚ ᱥᱮᱴᱮᱨᱚᱜᱼᱟ ᱾ ᱚᱱᱟᱛᱮ ᱡᱚᱛᱚ ᱦᱚᱲ ᱱᱤᱡᱮ ᱱᱤᱡᱮ ᱾ ᱡᱚᱛᱚ ᱚᱲᱟᱜ ᱯᱚᱨᱛᱮᱠ ᱜᱮ ᱚᱝᱠᱟ ᱢᱤᱱᱤ ᱠᱚᱠᱚ ᱵᱮᱱᱟᱣ ᱠᱟᱜ ᱞᱮᱭᱟ ᱾
ᱚᱻ
ᱟᱞᱮ ᱱᱚᱱᱛᱮ ᱫᱚ ᱵᱟᱝᱟ, ᱥᱩᱫᱩ ᱚᱱᱟ ᱰᱷᱚᱠᱚᱡ ᱠᱚᱞ ᱜᱮ ᱟᱨ ᱴᱟᱭᱤᱢ ᱠᱚᱞ ᱤᱱᱟᱹᱜᱮ ᱾ ᱟᱨ ᱛᱩᱯᱩ ᱫᱚ ᱚᱱᱟ ᱜᱟᱹᱰᱭᱟᱹᱜᱮ ᱫᱟᱜ ᱠᱚᱛᱮ ᱜᱮᱞᱮ ᱛᱩᱯᱩᱱᱟ ᱵᱟᱸᱫ ᱫᱟᱜ ᱾
ᱟᱪᱪᱷᱟ ᱚᱝᱠᱟ ᱵᱟᱸᱫᱷ ᱠᱚ ᱛᱟᱞᱦᱮ ᱫᱚ ᱥᱤᱛᱩᱝ ᱫᱤᱱ ᱫᱚ ᱟᱸᱡᱮᱫᱚᱜᱼᱟ ᱾
ᱦᱩᱸᱻ ᱠᱚᱸ ᱟᱸᱡᱮᱫᱚᱜ ᱜᱮᱭᱟ ᱟᱨᱼᱼ ᱞᱚᱞᱚ ᱦᱚᱸ ᱫᱚᱢᱮ ᱞᱚᱞᱚᱜᱼᱟ ᱠᱚᱢ ᱞᱮᱱᱠᱷᱟᱱ ᱫᱟᱜ ᱠᱚ ᱾
ᱦᱳᱭ ᱾ ᱵᱚᱰᱮ ᱜᱮ ᱛᱟᱦᱮᱱᱟ ᱥᱮ ᱯᱩᱨᱟ ᱥᱟᱯᱟᱸᱻ ᱥᱤᱛᱩᱝ ᱡᱚᱠᱷᱚᱱ ᱫᱟᱜ ᱠᱚᱢᱚᱜᱼᱟ ᱛᱚᱠᱷᱚᱱ ᱛᱚ ᱫᱟᱜ ᱠᱚᱫᱚ ᱟᱹᱰᱤ ᱜᱮ ᱵᱚᱰᱮᱜ ᱟᱛᱚ ᱾
ᱦᱚᱸᱻ ᱵᱚᱰᱮ ᱜᱮ ᱼᱼ ᱵᱚᱰᱮ ᱜᱮ ᱧᱮᱞᱚᱜᱼᱟ, ᱦᱩᱸᱼᱼ
ᱛᱚᱞᱦᱮᱻ ᱥᱤᱛᱩᱝ ᱫᱤᱱ ᱫᱚ ᱠᱚᱢᱚᱜᱼᱟ ᱦᱮᱸ ᱛᱚᱠᱷᱚᱱ ᱫᱚ ᱩᱱᱠᱩ ᱡᱟᱦᱟᱸᱭ ᱰᱟᱝᱨᱤ ᱠᱚᱠᱚ ᱟᱛᱤᱧ ᱠᱚᱫᱚ ᱩᱱᱠᱩ ᱦᱚᱸᱛᱚ ᱚᱱᱟᱼᱼ ᱫᱟᱜ ᱠᱚ ᱧᱩᱭᱟ ᱛᱚᱠᱷᱚᱱ ᱫᱚ ᱟᱨ ᱦᱚᱸ ᱡᱟᱹᱥᱛᱤ ᱵᱚᱰᱮᱜᱼᱟ ᱛᱚ ᱡᱩᱫᱤ ᱵᱟᱸᱫᱷ ᱠᱚᱨᱮ ᱠᱚ ᱵᱚᱞᱚ ᱮᱢᱟᱱᱚᱜᱼᱟ᱾
ᱦᱩᱸᱻ ᱫᱚᱢᱮ ᱵᱚᱰᱮᱜᱼᱟ ᱟᱨᱚ ᱾
ᱦᱮᱸ ᱚᱱᱠᱟ ᱟᱯᱮ ᱟᱛᱩ ᱨᱮᱦᱚ ᱦᱚᱲ ᱠᱚᱨᱮᱱ ᱫᱚ ᱫᱚ ᱛᱟᱞᱦᱮ ᱚᱝᱠᱟ ᱢᱟᱱᱮ ᱰᱟᱝᱨᱤ ᱢᱮᱨᱚᱢ ᱠᱚᱜᱮ ᱡᱟᱹᱥᱛᱤ ᱠᱚ ᱟᱹᱥᱩᱞ ᱠᱚᱣᱟ ᱛᱟᱞᱮ ᱚᱱᱟ ᱮᱢᱟᱱ ᱠᱚ ᱠᱷᱚᱱᱟᱜ ᱫᱚ
ᱦᱮᱸ ᱰᱟᱝᱨᱤ ᱢᱮᱨᱚᱢ ᱜᱮ ᱱᱚᱣᱟ ᱠᱚᱨᱮ ᱫᱚ ᱫᱚᱢᱮ ᱦᱮᱱᱟᱜ ᱠᱚᱣᱟ, ᱢᱟᱱᱮ ᱡᱚᱛᱚ ᱚᱲᱟᱜ ᱨᱮᱜᱮ ᱢᱮᱨᱚᱢ ᱰᱟᱹᱝᱨᱤ ᱫᱚ ᱠᱚ ᱟᱹᱥᱩᱞ ᱠᱟᱜ ᱠᱚ ᱜᱮᱭᱟ᱾
ᱟᱪᱪᱷᱟ ᱛᱟᱞᱦᱮ ᱚᱝᱠᱟᱱ
ᱪᱮᱫ?
ᱮᱸᱻ ᱨᱚᱡᱽᱜᱟᱨ ᱨᱚᱡᱽ ᱨᱚᱡᱽᱜᱟᱨ ᱡᱮᱢᱚᱱ ᱦᱩᱭᱩᱜ ᱢᱟ ᱚᱱᱠᱟᱱ ᱠᱟᱹᱢᱤ ᱠᱚᱫᱚ ᱵᱟᱹᱱᱩᱜᱼᱟ ᱟᱯᱮ ᱥᱩᱨ ᱥᱩᱯᱩᱨ?
ᱵᱟᱹᱱᱩᱜᱼᱟ ᱚᱝᱠᱟᱱ ᱠᱟᱹᱢᱤ ᱫᱚ ᱢᱟᱱᱮ ᱵᱷᱟᱴᱟ ᱦᱮᱱᱟᱜᱼᱟ ᱤᱴᱟᱹ ᱵᱷᱟᱴᱟ ᱤᱱᱟᱹᱜᱮ ᱚᱸᱰᱮ ᱜᱮ ᱡᱟᱦᱟᱸ ᱠᱚ ᱪᱟᱞᱟᱜᱼᱟ ᱟᱫᱚ ᱵᱟᱠᱷᱟᱱ ᱚᱝᱠᱟᱱᱟᱜ ᱫᱚ ᱵᱟᱹᱱᱩᱜᱼᱟ ᱚᱝᱠᱟᱱ ᱨᱚᱡᱽᱜᱟᱨ ᱠᱟᱹᱢᱤ ᱞᱟᱹᱜᱤᱫ ᱾
ᱟᱪᱪᱷᱟ ᱾ ᱤᱴᱟᱹ ᱵᱷᱟᱴᱟ ᱛᱟᱞᱦᱮ ᱦᱮᱸ ᱟᱞᱮ ᱥᱮᱜ ᱫᱚ ᱚᱝᱠᱟᱱ ᱵᱟᱡᱟᱨ ᱫᱷᱟᱨᱮ ᱦᱚᱲ ᱛᱚ ᱟᱹᱰᱤ ᱠᱤᱪᱷᱩ ᱜᱮ ᱜᱷᱟᱨᱚᱸᱡ ᱜᱟᱨ ᱨᱮᱱᱟᱜ ᱵᱟᱡᱟᱨ ᱨᱮ ᱪᱮᱫ ᱮᱢ ᱠᱟᱹᱢᱤᱭᱟ, ᱫᱚᱠᱟᱱ ᱨᱮᱢ ᱠᱟᱹᱢᱤ ᱫᱟᱲᱮᱭᱟᱜᱼᱟ᱾ ᱟᱨ ᱚᱱᱠᱟ ᱜᱟᱜ ᱜᱟᱹᱰᱤ ᱰᱟᱭᱵᱷᱟᱨ ᱠᱚᱻ ᱟᱹᱰᱤ ᱠᱚ ᱵᱟᱡᱟᱨ ᱨᱮᱱ ᱦᱚᱲᱟ ᱛᱚ ᱜᱟᱹᱰᱤ ᱠᱚ ᱦᱮᱱᱟᱜ ᱛᱟᱠᱚᱣᱟ ᱵᱟᱨᱭᱟ ᱯᱮᱭᱟ ᱠᱟᱛᱮᱜ ᱰᱟᱭᱵᱷᱟᱨ ᱠᱚᱠᱚ ᱦᱟᱛᱟᱣ ᱠᱚᱣᱟ ᱚᱝᱠᱟ
ᱟᱪᱷᱟ ᱟᱫᱚ ᱵᱟᱡᱟᱨ ᱠᱚᱫᱚ ᱯᱮ ᱥᱩᱨ ᱜᱮᱭᱟ ᱥᱮ
ᱦᱮᱸ ᱟᱞᱮ ᱥᱩᱨ ᱨᱮᱜᱮ ᱵᱟᱡᱟᱨ ᱦᱮᱱᱟᱜᱼᱟ᱾
ᱚᱸ ᱟᱞᱮᱭᱟᱜ ᱫᱚ ᱵᱟᱡᱟᱨ ᱠᱚᱦᱚᱸ ᱥᱟᱺᱜᱤᱧ ᱧᱚᱜ ᱜᱮᱭᱟ ᱟᱹᱰᱤᱜᱮ ᱤᱝᱠᱟᱹ ᱜᱮᱞ ᱠᱤᱞᱳᱢᱤᱴᱟᱨ ᱜᱟᱱ ᱦᱩᱭᱩᱜᱭᱼᱟ ᱜᱮᱞ ᱜᱮᱞ ᱵᱟᱨ ᱠᱤᱞᱳᱢᱤᱴᱟᱨ ᱜᱟᱱ᱾
ᱟᱪᱪᱷᱟ᱾ ᱟᱨ ᱟᱯᱮ ᱥᱮᱱᱟᱜ ᱛᱟᱞᱦᱮ ᱚᱝᱠᱟᱱ ᱵᱟᱡᱟᱨ ᱮᱸ ᱨᱟᱥᱛᱟ ᱠᱚᱫᱚ ᱯᱤᱸᱪ ᱨᱟᱥᱛᱟ ᱥᱮ ᱚᱝᱠᱟᱱ ᱮᱸ ᱫᱷᱤᱨᱤ ᱢᱩᱨᱚᱢ ᱨᱟᱥᱛᱟ ᱠᱚᱜᱮ
ᱩᱸ ᱨᱟᱥᱛᱟ ᱫᱚ ᱯᱤᱸᱪ ᱨᱟᱥᱛᱟ ᱜᱮ ᱦᱮᱜ ᱠᱟᱱ ᱟᱨ ᱱᱚᱣᱟ ᱟᱛ ᱛᱩ ᱴᱚᱞᱟ ᱯᱟᱲᱟ ᱠᱚᱨᱮ ᱫᱚ ᱰᱷᱟᱹᱞᱟᱹᱭ ᱠᱟᱜᱼᱟ ᱠᱚ᱾
ᱦᱮᱸ ᱱᱟᱯᱟᱭ ᱜᱮ ᱚᱱᱟ ᱦᱚᱸ
ᱦᱮᱸ ᱱᱟᱯᱟᱭ ᱜᱮ
ᱚᱝᱠᱟᱱ ᱛᱟᱞᱦᱮ ᱚᱝᱠᱟ ᱰᱩᱞᱩᱝ ᱜᱟᱹᱰᱤ ᱠᱚᱛᱮ ᱜᱮᱯᱮ ᱥᱮᱱᱚᱜᱼᱟ ᱵᱟᱡᱟᱨ ᱠᱚ
ᱦᱮᱸ ᱚᱝᱠᱟ ᱰᱩᱞᱩᱝ ᱦᱚᱸ ᱢᱚᱴᱚᱨ ᱥᱟᱭᱠᱮᱞ ᱠᱚᱦᱚᱸ ᱢᱮᱱᱟᱜ ᱜᱮᱭᱟ ᱟᱨ ᱰᱩᱞᱩᱝ ᱜᱟᱹᱲᱤ ᱠᱚᱛᱮ ᱦᱚᱸᱞᱮ ᱪᱟᱞᱟᱜ ᱜᱮᱭᱟ᱾
ᱟᱪᱪᱷᱟ ᱢᱟᱱᱮ ᱡᱟᱹᱥᱛᱤ ᱫᱚ ᱰᱚᱞᱩᱝ ᱜᱟᱰᱤ ᱠᱚᱜᱮ ᱦᱮᱱᱟᱜᱼᱟ ᱦᱟᱝ
ᱦᱳᱭ
ᱦᱚ ᱟᱹᱛᱩ ᱚᱲᱟᱜ ᱠᱚᱨᱮ ᱫᱚ ᱚᱝᱠᱟ ᱛᱢᱚᱱ ᱫᱚᱢᱮ ᱫᱚ ᱢᱚᱴᱚᱨ ᱥᱟᱭᱠᱮᱞ ᱠᱚᱫᱚ ᱵᱟᱹᱱᱩᱜᱼᱟ ᱛᱚ᱾
ᱩ ᱵᱟᱝᱟ᱾ ᱢᱟᱱᱮ ᱡᱷᱚᱛᱚ ᱚᱲᱟᱜ ᱨᱮᱛᱚ ᱵᱟᱹᱱᱩᱜ ᱜᱮᱭᱟ ᱢᱟᱱᱮ ᱚᱠᱚᱭ ᱠᱚᱫᱚ ᱠᱚ ᱦᱟᱛᱟᱣ ᱠᱟᱜ ᱜᱮᱭᱟ ᱥᱮ ᱚᱱᱮ ᱚᱱᱠᱟ ᱢᱟᱱᱮ ᱡᱷᱚᱛᱚ ᱚᱲᱟᱜ ᱨᱮ ᱢᱚᱴᱚᱨ ᱥᱟᱭᱠᱮᱞ ᱫᱚ ᱵᱟᱹᱱᱩᱜ ᱛᱟᱠᱚᱣᱟ ᱟᱨᱠᱤ
ᱦᱳᱭ ᱱᱮᱛᱟᱨ ᱫᱚ ᱚᱝᱠᱟ ᱟᱹᱰᱤ ᱜᱮ ᱦᱟᱛᱟᱣ ᱫᱟᱠᱚ ᱦᱟᱛᱟᱣ ᱦᱚᱸ ᱞᱟᱹᱠ ᱛᱤᱜ ᱠᱟᱱᱟ ᱡᱚᱠᱷᱚᱱ ᱥᱟᱠ ᱠᱟᱢ ᱡᱩᱫᱤ ᱫᱚᱨᱠᱟᱨ ᱠᱚ ᱯᱟᱲᱟᱣ ᱜᱚᱫᱚᱜ ᱛᱟᱢᱟ ᱡᱟᱦᱟᱱᱟᱜ ᱢᱟᱱᱮ ᱪᱟᱬ ᱧᱚᱜ ᱛᱮᱢ ᱪᱟᱞᱟᱣ ᱫᱟᱲᱮᱜᱼᱟ ᱢᱚᱴᱚᱨ ᱥᱟᱭᱠᱮᱞ ᱠᱚ ᱛᱟᱦᱮᱱ ᱠᱷᱟᱱ ᱟᱥ ᱥᱟᱵ ᱠᱟᱜ ᱢᱮ ᱡᱩᱫᱤ ᱨᱩᱣᱟᱹ ᱦᱟᱥᱩᱜ ᱠᱟᱱᱟᱵᱮᱱ ᱛᱟᱞᱦᱮ ᱥᱟᱵ ᱠᱟᱜ ᱢᱮ ᱦᱟᱸᱥᱯᱟᱛᱟᱞ ᱵᱮᱱ ᱪᱟᱞᱟᱜᱼᱟ ᱛᱟᱞᱦᱮ ᱩᱱᱫᱚ ᱥᱟᱭᱠᱮᱞ ᱛᱮ ᱯᱮᱰᱮᱞ ᱠᱟᱛᱮ ᱫᱚ ᱟᱹᱰᱤ ᱚᱠᱛᱚ ᱞᱟᱜᱟᱜᱼᱟ ᱥᱮ
ᱦᱮᱸ ᱦᱮᱸ ᱟᱨ ᱱᱚᱣᱟ ᱢᱚᱴᱚᱨ ᱥᱟᱭᱠᱮᱞ ᱛᱮᱠᱷᱟᱱ ᱫᱚ ᱞᱚᱜᱚᱱ ᱜᱮᱢ ᱥᱮᱴᱮᱨᱚᱜᱼᱟ᱾
ᱦᱳᱭ ᱟᱨ ᱥᱟᱭᱠᱮᱞ ᱛᱮᱫᱚ ᱢᱟᱱᱮ ᱞᱟᱸᱜᱟ ᱦᱚᱸ ᱞᱟᱸᱜᱟᱭᱟᱱᱡ ᱟᱥᱮ ᱯᱮᱰᱮᱞ ᱤᱫᱤᱭᱟᱢ ᱡᱮᱦᱮᱛᱩ ᱟᱨ ᱚᱝᱠᱟ᱾ ᱫᱟᱟᱲᱟᱝ ᱦᱚᱸ ᱫᱟᱟᱲᱟᱝ ᱜᱮ ᱨᱟᱥᱛᱟ ᱠᱚᱢ ᱞᱟᱹᱭᱟ ᱫᱟ ᱛᱟᱦᱚᱞᱮ ᱛᱚ ᱚᱱᱟ ᱟᱲᱜᱚᱱ ᱦᱩᱭᱩᱜᱼᱟ᱾
ᱦᱮᱸ ᱦᱮᱸ ᱦᱮᱸ
ᱴᱷᱮᱞᱟᱣ ᱨᱟᱠᱟᱵ ᱦᱩᱭᱩᱜᱼᱟ
ᱦᱳᱭ ᱢᱟᱱᱮ ᱦᱟᱥᱯᱟᱛᱟᱞ ᱠᱚᱦᱚᱸ ᱢᱟᱱᱮ ᱥᱟᱺᱜᱤᱧ ᱧᱚᱜ ᱜᱮᱛᱟᱞᱮᱭᱟ᱾ ᱚᱱᱮ ᱞᱤᱧ ᱞᱮᱭ ᱮᱫ ᱫᱚ ᱜᱮᱞ ᱜᱮᱞ ᱵᱟᱨ ᱠᱤᱞᱳᱢᱤᱴᱟᱨ ᱜᱟᱱ ᱥᱟᱺᱜᱤᱧ ᱨᱮ ᱢᱮᱱᱟᱜᱼᱟ ᱵᱟᱡᱟᱨ ᱠᱚᱸ ᱦᱟᱥᱯᱟᱛᱟᱞ ᱠᱚᱦᱚᱸ ᱢᱟᱱᱮ ᱟᱹᱛᱩ ᱴᱚᱞᱟ ᱯᱟᱲᱟ ᱠᱚᱨᱮ ᱫᱚ ᱩᱱᱟᱹᱜ ᱵᱟᱹᱱᱩᱜᱼᱟ᱾
ᱦᱳᱭᱛᱚ ᱛᱟᱦᱚᱞᱮ ᱥᱟᱵ ᱢᱮ ᱦᱚᱴᱟᱛ ᱠᱚᱨᱮ ᱨᱩᱣᱟᱹ ᱦᱟᱹᱥᱩ ᱦᱩᱭᱮᱱᱟ᱾ ᱦᱮᱞᱳ ᱩᱱ ᱚᱠᱛᱚ ᱨᱮᱫᱚ ᱪᱟᱞᱟᱜ ᱫᱚ ᱠᱟᱹᱴᱤᱡ ᱚᱥᱩᱵᱤᱫᱟᱜ ᱛᱟᱯᱮ ᱜᱮᱭᱟ ᱛᱚ
ᱦᱚᱸ ᱚᱥᱩᱵᱤᱫᱟᱜ ᱜᱮᱭᱟ
ᱟ ᱛᱟᱦᱚᱞᱮ ᱚᱱᱠᱟ ᱡᱩᱫᱤ ᱠᱷᱩᱭᱟ ᱨᱩᱜ ᱢᱟᱸᱫᱟ ᱠᱷᱳᱜ ᱨᱩᱜ ᱢᱟᱸᱫᱟ ᱠᱚ ᱦᱩᱭᱩᱜᱼᱟ᱾ ᱟᱨ ᱩᱱᱫᱚ ᱦᱟᱸᱥᱯᱟᱛᱟᱞ ᱦᱟᱸᱟᱥᱯᱟᱛᱟᱞ ᱯᱮ ᱪᱟᱞᱟᱜᱼᱟ ᱥᱮ ᱮᱱᱠᱟᱱ ᱚᱲᱟᱜ ᱠᱚᱨᱮᱜᱮ ᱠᱟᱱ ᱦᱟᱱᱟ ᱱᱤᱭᱟᱹ ᱠᱚᱛᱮ ᱦᱩ ᱵᱮᱥᱚ-ᱟᱯᱮ ᱚᱱᱠᱟᱱ ᱡᱩᱲᱤ-ᱯᱩᱴᱤ ᱨᱟᱱ ᱠᱚᱛᱮ
ᱚᱱᱟ ᱠᱚᱦᱚᱸ ᱞᱮ ᱡᱚᱢ ᱵᱟᱲᱟᱭ ᱜᱮᱭᱟ ᱟᱨ ᱥᱮᱱᱴᱟᱨ ᱦᱮᱱᱟᱜ-ᱟ ᱛᱚ ᱢᱟᱱᱮ ᱚᱱᱟ ᱥᱮᱱᱴᱟᱨ ᱨᱮᱜᱮ ᱪᱟᱞᱟᱣ ᱠᱟᱛᱮᱜ ᱢᱟᱱᱮ ᱠᱷᱩᱜ ᱢᱟᱸᱫᱟ ᱨᱮᱱᱟᱜ ᱫᱚ ᱨᱟᱱ ᱠᱚ ᱮᱢᱚᱜ ᱜᱮᱭᱟ ᱚᱸᱰᱮ ᱠᱷᱚᱱ ᱜᱮᱞᱮ ᱟᱹᱜᱩᱭ ᱵᱟᱲᱟᱭ ᱜᱮᱭᱟ
ᱚᱱᱟ ᱫᱚ ᱟᱛ ᱨᱮᱜᱮ ᱦᱮᱱᱟᱜᱼᱟ
ᱦᱚᱸ ᱟᱛᱳ ᱨᱮᱜᱮ ᱢᱮᱱᱟᱜᱼᱟ
ᱚ ᱟᱪᱪᱷᱟ
ᱦᱩ
ᱚᱸᱰᱮ ᱦᱚᱸ ᱛᱟᱦᱞᱮ ᱱᱟᱯᱟᱭ ᱜᱮ ᱛᱟᱦᱞᱮ ᱚᱱᱠᱟ ᱟᱛᱩᱨ ᱨᱮ ᱦᱮᱱᱟᱜ ᱠᱷᱟᱱ ᱫᱚ ᱢᱟᱱᱮ ᱤᱭᱟ ᱥᱩᱫᱩ ᱡᱩᱫᱤ ᱨᱩᱣᱟᱹ ᱦᱟᱹᱥᱩ ᱠᱚ ᱦᱩᱭᱩᱜᱼᱟ ᱵᱚᱦᱚᱜ ᱦᱟᱹᱥᱩ ᱠᱚ ᱛᱟᱦᱚᱞᱮ ᱟᱫᱚ ᱦᱟᱸᱟᱥᱯᱟᱛᱟᱞ ᱫᱚ ᱪᱟᱞᱟᱜ ᱫᱚ ᱵᱟᱝ ᱞᱟᱜᱟᱣᱮᱫ ᱯᱮᱭᱟ ᱱᱚᱸᱰᱮ ᱱᱟᱜ ᱨᱟᱱ ᱛᱮ ᱜᱮ
ᱚ ᱦᱚᱸ ᱟᱨ ᱫᱚᱢᱮ ᱧᱚᱜ ᱨᱩᱣᱟᱹ ᱠᱷᱟᱱ ᱫᱚ ᱩᱱ ᱫᱚ ᱦᱟᱸᱟᱥᱯᱟᱛᱟᱞ ᱜᱮ ᱪᱟᱞᱟᱜ ᱦᱩᱭᱩᱜᱼᱟ ᱵᱟᱠᱷᱟᱱ ᱮᱢᱱᱤ ᱠᱷᱩᱜ ᱢᱟᱸᱫᱟ ᱨᱮᱫᱚ ᱱᱚᱰᱮ ᱤᱭᱟᱹ ᱥᱮᱱᱴᱟᱨ ᱨᱮᱱᱟᱜ ᱨᱟᱱ ᱛᱮᱜᱮ ᱱᱟᱯᱟᱭᱚᱜᱼᱟ ᱱᱟᱯᱟᱭᱚᱜᱼᱟ ᱞᱮ ᱟᱨᱠᱤ
ᱟᱪᱪᱷᱟ ᱴᱷᱤᱠᱜᱮᱭᱟ ᱤᱱᱠᱟᱹ ᱜᱮᱞᱟᱝ ᱜᱚᱞᱯᱚᱭᱟ ᱚᱠᱛᱚ ᱠᱚᱦᱚᱸ ᱟᱹᱰᱤ ᱜᱟᱱ ᱦᱳᱭᱮᱱᱟ ᱛᱚ
ᱦᱚᱸ ᱴᱤᱠᱜᱮᱭᱟ
ᱟᱨ ᱛᱟᱦᱞᱮ ᱟᱸ ᱨᱩᱭᱟᱲ ᱫᱟ ᱛᱤ ᱨᱮᱢ ᱨᱩᱣ